ᱦᱮᱸ ᱦᱮᱞᱳ ᱾
ᱦᱮᱞᱳ ᱾
ᱦᱮᱸ ᱡᱚᱦᱟᱨ ᱜᱮ ᱜᱚᱢᱠᱮ ᱾
ᱡᱚᱦᱟᱨ ᱜᱮ ᱜᱚᱝᱠᱮ ᱡᱚᱦᱟᱨ ᱜᱮ ᱾
ᱱᱟᱯᱟᱭ ᱜᱮᱭᱟ ᱵᱤᱱ?
ᱦᱮᱸ ᱱᱟᱯᱟᱭ ᱱᱟᱯᱟᱭ ᱜᱮᱭᱟᱞᱤᱧ ᱾
ᱟᱨ ᱫᱟᱠᱟ ᱠᱚᱵᱤᱱ ᱡᱚᱢ ᱵᱟᱲᱟ ᱠᱮᱫᱟ?
ᱦᱮᱸ ᱫᱟᱠᱟ ᱠᱚ ᱡᱚᱢ ᱦᱩᱭ ᱮᱱᱟ᱾
ᱦᱩᱸ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱜᱮ ᱵᱟᱝ ᱱᱤᱛᱚᱜ ᱫᱚ ᱱᱚᱜᱼᱚᱭ ᱛᱚ ᱟᱹᱞᱤᱧ ᱫᱚ ᱫᱟᱠᱟ ᱠᱚ ᱡᱚᱢ ᱵᱟᱲᱟ ᱠᱟᱛᱮᱫ ᱱᱤᱛᱚᱜ ᱫᱚ ᱱᱤᱛᱚᱜ ᱛᱚ ᱦᱩᱲᱩ ᱨᱚᱦᱚᱭ ᱫᱤᱱ ᱾ ᱛᱚ ᱚᱱᱛᱮ ᱜᱮ ᱱᱤᱛᱚᱜ ᱠᱷᱮᱛ ᱥᱮᱱ ᱟᱜ ᱟᱵᱟᱨ ᱪᱟᱞᱟᱜ ᱦᱩᱭᱩᱜᱼᱟ ᱾ ᱦᱩᱲᱩ ᱠᱚ ᱨᱚᱦᱚᱭ ᱦᱩᱭᱩᱜᱼᱟ ᱾ ᱦᱮᱸ ᱾
ᱛᱤᱱᱟᱹᱜ ᱜᱟᱱ ᱯᱮ ᱦᱩᱲᱩ ᱠᱚᱫᱚᱯᱮ ᱨᱚᱦᱚᱭ ᱟᱠᱫᱟ?
ᱢᱚᱴᱟᱢᱩᱴᱤ ᱢᱟᱞ ᱚᱨᱫᱷᱮᱠ ᱜᱟᱱ ᱦᱩᱭ ᱟᱠᱟᱱᱟ ᱾
ᱚ ᱫᱟᱜ ᱡᱟᱹᱲᱤ ᱠᱚ ᱴᱷᱤᱠ ᱜᱮᱭᱟ, ᱟᱯᱮ ᱥᱮᱫ ᱫᱚ ᱫᱟᱜ ᱡᱟᱹᱲᱤ ᱦᱩᱭ ᱠᱟᱱᱟ?
ᱛᱚ ᱫᱟᱜ ᱡᱟᱹᱲᱤ ᱦᱚᱸ ᱠᱷᱩᱵ ᱵᱷᱟᱞᱤ ᱦᱩᱭ ᱟᱠᱟᱱᱟ ᱾
ᱚ ᱟᱞᱮ ᱥᱮᱫ ᱜᱮ ᱫᱟᱜ ᱡᱟᱹᱲᱤ ᱮᱠᱟᱞ ᱜᱮ ᱵᱟᱭ ᱦᱩᱭ ᱟᱠᱟᱱᱟ ᱾
ᱦᱚᱸ ᱯᱟᱹᱦᱤᱞ ᱥᱮᱨᱢᱟ ᱠᱷᱚᱱ ᱱᱤᱭᱟᱹ ᱵᱟᱨ ᱫᱚ ᱧᱮᱞ ᱦᱩᱭᱩᱜ ᱠᱟᱱᱟ ᱫᱟᱜ ᱡᱟᱹᱲᱤ ᱦᱚᱸ ᱴᱷᱤᱠ ᱴᱷᱟᱠ ᱜᱮᱭᱟ ᱢᱚᱴᱟ ᱢᱚᱱᱮ ᱦᱩᱭᱩᱜ ᱠᱟᱱᱟ ᱪᱟᱥᱵᱟᱥ ᱦᱚᱸ
ᱵᱷᱟᱹᱜᱤ ᱜᱮ ᱦᱩᱭᱩᱜᱼᱟ ᱦᱮᱸ ᱾
ᱟᱞᱮ ᱥᱮᱫ ᱦᱚᱸ ᱢᱟᱱᱮ ᱜᱷᱩᱴᱩ ᱠᱷᱮᱛ ᱫᱚ ᱟᱣᱨᱤ ᱦᱩᱭᱩᱜᱼᱟ ᱢᱟᱱᱮ ᱵᱟᱹᱭᱦᱟᱹᱲ ᱠᱚᱜᱮᱞᱮ ᱨᱚᱦᱚᱭ ᱵᱟᱲᱟ ᱟᱠᱟᱫᱟ ᱾
ᱚ ᱾
ᱵᱟᱹᱭᱦᱟᱹᱲ ᱫᱚ ᱨᱚᱦᱚᱭ ᱪᱟᱵᱟ ᱟᱠᱟᱫᱟ ᱞᱮ ᱾ ᱟᱨ ᱜᱷᱩᱴᱩ ᱠᱚ ᱚᱱᱠᱟ ᱵᱟᱝ ᱫᱟᱜ ᱟᱠᱟᱱᱟ ᱛᱚ ᱾ ᱚᱱᱟ ᱠᱚᱫᱚ ᱦᱟᱯᱮ ᱚᱱᱟ ᱫᱚ ᱥᱮᱨᱢᱟ ᱡᱟᱹᱲᱤ ᱪᱷᱟ ᱚᱱᱟ ᱫᱚ ᱥᱮᱨᱢᱟ ᱡᱟᱹᱲᱤ ᱵᱷᱚᱨᱥᱟ ᱨᱮ ᱾
ᱦᱮᱸ ᱦᱮᱸ ᱦᱮᱸ ᱾ ᱛᱚᱵᱮ ᱜᱚᱝᱠᱮ ᱟᱨ ᱟᱯᱮ ᱥᱮᱫ ᱫᱚ ᱟᱨ ᱪᱮᱫ ᱠᱚᱯᱮ ᱪᱟᱥ ᱛᱟᱦᱮᱱᱟ?
ᱟᱨ ᱱᱤᱛᱚᱜ ᱫᱚ ᱱᱚᱜᱼᱚᱭ ᱥᱚᱵᱽᱡᱤ ᱱᱤᱛᱚᱜ ᱫᱚ ᱾
ᱪᱮᱫ ᱠᱚ ᱪᱚᱝ ᱪᱮᱫ ᱠᱚ ᱥᱚᱵᱽᱡᱤ?
ᱵᱮᱸᱜᱟᱲ ᱛᱟᱯᱚᱨᱮ ᱯᱩᱨᱟᱹᱭ ᱦᱮᱱᱟᱜᱼᱟ, ᱰᱷᱮᱸᱲᱚᱥ, ᱟᱨ ᱚᱱᱟ ᱠᱚᱨᱚᱞᱟ ᱾
ᱦᱮᱸ ᱦᱮᱸ ᱾
ᱟᱨᱚ ᱚᱱᱟ ᱵᱟᱲᱜᱮ ᱠᱚᱨᱮ ᱡᱮᱢᱚᱱ ᱡᱚᱱᱰᱨᱟ ᱠᱚ ᱨᱟᱦᱮᱲ ᱠᱚ ᱢᱟᱞᱦᱟᱱ ᱠᱚ ᱠᱚᱸᱰᱷᱟ ᱠᱚ ᱾ ᱟᱯᱮ ᱫᱚ ᱪᱮᱫ ᱥᱚᱵᱽᱡᱤ ᱠᱚᱯᱮ ᱪᱟᱥ ᱵᱟᱲᱟᱭ ᱜᱮᱭᱟ?
ᱟᱞᱮ ᱫᱚ ᱱᱤᱛᱚᱜ ᱫᱚ ᱱᱚᱣᱟ ᱵᱟᱸᱫᱷᱟ ᱠᱩᱯᱤ ᱡᱟᱦᱟᱸ ᱫᱚ ᱵᱟᱸᱫᱷᱟ ᱠᱚᱯᱤ ᱛᱟᱨᱯᱚᱨᱮ ᱱᱤᱛᱚᱜ ᱫᱚ ᱦᱩᱲᱩ ᱾ ᱛᱟᱨᱯᱚᱨᱮ ᱡᱚᱱᱰᱨᱟ ᱵᱤᱞᱟᱛᱤ ᱾
ᱦᱮᱸ ᱾
ᱦᱮᱸ᱾
ᱛᱟᱦᱚᱞᱮ ᱟᱯᱮ ᱫᱚ ᱛᱤᱱ ᱫᱷᱟᱣ ᱯᱮ ᱪᱟᱥ ᱜᱮᱛᱮ ᱥᱮᱨᱢᱟ ᱨᱮ?
ᱥᱮᱨᱢᱟ ᱨᱮ ᱟᱞᱮ ᱫᱚ ᱵᱟᱨ ᱫᱚ।
ᱚ ᱵᱟᱨ ᱫᱷᱟᱣ।
ᱦᱩᱸ।
ᱚᱸ,
ᱛᱟᱦᱚᱞᱮ ᱟᱵᱮᱱ ᱫᱚ
ᱟᱹᱞᱤᱧ ᱦᱚᱸ ᱵᱟᱨ ᱫᱷᱟᱣ ᱜᱮᱞᱤᱧ ᱪᱟᱥ ᱜᱮᱭᱟ ᱟᱫᱚ ᱵᱟᱹᱭᱦᱟᱹᱲ ᱠᱷᱮᱛ ᱴᱩᱠᱩ ᱜᱮᱛᱚ ᱜᱟᱱᱚᱜ ᱛᱟᱞᱮ ᱜᱷᱩᱴᱩ ᱠᱷᱮᱛ ᱫᱚ ᱚᱱᱠᱟ ᱫᱟᱜ ᱨᱮᱱᱟᱜ ᱤᱭᱟᱹ ᱵᱟᱹᱱᱩᱜᱼᱟ। ᱟᱯᱮ ᱫᱚ ᱚᱱᱠᱟ ᱫᱚ ᱢᱤᱱᱤ ᱥᱟᱵ ᱢᱟᱨᱥᱟᱞ ᱠᱚ ᱦᱮᱱᱟᱜ ᱛᱟᱯᱮᱭᱟ ᱥᱮ ᱪᱮᱫ?
ᱦᱮᱸ ᱵᱟ ᱵᱟ ᱟᱞᱮᱭᱟᱜ ᱦᱚᱸ ᱚᱱᱠᱟ ᱵᱮᱵᱚᱛᱷᱟ ᱫᱚ ᱵᱟᱹᱱᱩᱜᱼᱟ ᱟᱞᱮ ᱥᱮᱫ ᱫᱚ ᱡᱟᱭᱜᱟ ᱫᱚ ᱦᱩᱭᱩᱜ ᱠᱟᱱᱟ ᱢᱟᱱᱮ ᱟᱨᱠᱤ ᱢᱟᱱᱮ ᱥᱚᱢᱚᱛᱚᱞ ᱡᱟᱭᱜᱟ ᱫᱚ ᱵᱟᱝ ᱠᱟᱱᱟ, ᱟᱞᱮ ᱥᱮᱫ ᱫᱚ ᱟᱨᱠᱤ ᱩᱪᱩ ᱱᱤᱪᱩ ᱜᱮᱭᱟ।
ᱚ ᱟᱞᱮ ᱥᱮᱫ ᱞᱮᱠᱟ ᱜᱮ ᱛᱟᱦᱚᱞᱮ ᱟᱯᱮ ᱦᱚᱸ।
ᱦᱮᱸ ᱦᱮᱸ ᱦᱮᱸ᱾ ᱚᱱᱟᱛᱮ ᱵᱟᱲᱟᱭ ᱫᱚ ᱱᱚᱣᱟ ᱦᱚᱜ ᱱᱚᱣᱟ ᱥᱚᱢᱚᱭ ᱨᱮᱫᱚ ᱧᱮᱞ ᱵᱮᱱ। ᱤᱭᱟᱹ ᱠᱚᱫᱚ ᱵᱟᱝ ᱪᱟᱥ ᱦᱩᱭᱩᱜ ᱛᱟᱦᱮᱱᱟ ᱠᱩᱯᱤ ᱠᱚᱫᱚ᱾ ᱥᱚᱢᱚᱛᱚᱞ ᱡᱟᱭᱜᱟ ᱠᱚᱨᱮ ᱫᱚ, ᱟᱞᱮ ᱥᱮᱫ ᱫᱚ ᱚᱱᱠᱟ ᱡᱟᱞᱟ ᱜᱟᱱᱚᱜ ᱛᱟᱦᱮᱱᱟ᱾ ᱦᱮᱸ᱾
ᱟᱨ ᱠᱩᱯᱤ ᱦᱚᱸᱛᱚ ᱫᱚᱢᱮ ᱫᱟᱜ ᱫᱚ ᱵᱟᱭ ᱥᱟᱦᱟᱣᱟ ᱥᱮ᱾
ᱦᱮᱸ ᱦᱮᱸ ᱦᱮᱸ᱾
ᱛᱟᱨᱯᱚᱨᱮ ᱛᱚᱢᱟᱨ ᱥᱤᱞᱤ ᱠᱚ ᱟᱨᱯᱮ ᱤᱭᱟᱹ ᱠᱚ ᱛᱟᱦᱮᱱᱟ, ᱟᱹᱥᱩᱞ ᱠᱚ ᱛᱟᱦᱮᱱᱟ? ᱱᱩᱠᱩ ᱥᱤᱢ ᱥᱩᱠᱨᱤ ᱰᱟᱝ ᱨᱤ ᱢᱮᱨᱚᱢ ᱟᱹᱥᱩᱞ ᱥᱮ ᱵᱟᱝ?
ᱥᱤᱢ ᱥᱩᱠᱨᱤ ᱦᱚᱸ ᱦᱮᱱᱟᱜ ᱠᱚᱣᱟ, ᱰᱟᱝᱨᱤ ᱦᱮᱱᱟᱜ ᱠᱚᱣᱟ, ᱢᱮᱨᱚᱢ ᱦᱮᱱᱟᱜ ᱠᱚᱣᱟ᱾ ᱛᱟᱦᱚᱞᱮ ᱱᱮᱛᱟᱨ ᱫᱤᱱ ᱫᱚ ᱰᱟᱝᱨᱤ ᱢᱮᱨᱚᱢ ᱠᱚᱫᱚ ᱚᱠᱟ ᱠᱚᱨᱮᱯᱮ ᱟᱹᱛᱤᱧ ᱵᱟᱲᱟ ᱠᱚᱜᱮᱭᱟ ᱜᱚᱢᱠᱮ?
ᱦᱟᱛᱤᱧ ᱫᱚ ᱟᱞᱮ ᱫᱚ ᱱᱚᱛᱮ ᱫᱚ ᱵᱤᱨ ᱢᱮᱱᱟᱜ ᱟᱠᱟᱫᱟ᱾ ᱢᱟᱨᱟᱝ ᱵᱤᱨ, ᱜᱚᱵᱨᱤᱭᱟ ᱵᱤᱨ᱾ ᱦᱮᱸ ᱦᱚᱭᱥᱮ᱾
ᱛᱟᱦᱞᱮ ᱩᱫ ᱯᱩᱴᱠᱟᱹ ᱠᱚᱯᱮ ᱧᱟᱢᱮᱫ ᱠᱚᱣᱟ ᱥᱮ ᱵᱟᱝ ᱱᱮᱛᱟᱨ ᱫᱤᱱ?
ᱩᱫ, ᱦᱮᱸ ᱱᱮᱛᱟᱨ ᱫᱤᱱ ᱫᱚ ᱩᱫ ᱯᱷᱩᱴᱠᱟ ᱠᱚᱦᱚᱸ ᱠᱚ ᱧᱟᱢᱚᱜ ᱛᱟᱦᱮᱱ ᱜᱮᱭᱟ᱾
ᱦᱮᱸ ᱛᱟᱦᱮ
ᱦᱮᱸ
ᱛᱟᱦᱚᱞᱮ ᱵᱤᱨ ᱟᱯᱮ ᱥᱮᱫ ᱫᱚ ᱵᱤᱨ ᱢᱟᱱᱮ ᱵᱤᱨ ᱵᱩᱨᱩ ᱨᱮ ᱪᱮᱫ ᱫᱟᱨᱮ ᱠᱚ ᱦᱮᱱᱟᱜᱼᱟ ᱚᱱᱠᱟ?
ᱟᱞᱮ ᱫᱤᱥᱚᱢ ᱥᱮᱫ ᱫᱚ ᱵᱤᱨ ᱵᱩᱨᱩ ᱨᱮ ᱫᱟᱨᱮ ᱢᱮᱱᱛᱮ ᱡᱟᱵᱚᱛᱤᱭᱚ ᱡᱚᱛᱚ ᱜᱮ ᱫᱟᱨᱮ ᱢᱮᱱᱟᱜᱼᱟ᱾ ᱥᱟᱨᱡᱚᱢ ᱫᱟᱨᱮ ᱩᱸ ᱠᱟᱱᱴᱷᱟᱲ ᱫᱟᱨᱮ ᱩᱞ ᱫᱟᱨᱮ ᱵᱟᱹᱨᱩ ᱫᱟᱨᱮ ᱢᱟᱛᱠᱚᱢ ᱫᱟᱨᱮ, ᱛᱟᱨᱯᱚᱨᱮ ᱡᱚᱢ ᱫᱟᱨ ᱱᱚᱣᱟ ᱡᱚᱢ ᱫᱟᱨᱮ ᱠᱚ ᱢᱮᱱᱟᱜᱼᱟ᱾ ᱛᱮᱨᱮᱞ ᱛᱟᱨᱚᱯ ᱦᱩᱸ ᱛᱮᱨᱮᱞ ᱛᱟᱨᱚᱜ ᱛᱟᱨᱯᱚᱨᱮ ᱢᱟᱱᱮ ᱡᱟ ᱡᱚᱛᱚ ᱜᱮ ᱢᱮᱱᱟᱜ ᱟᱠᱟᱫᱟ ᱟᱞᱮ ᱥᱮᱫ ᱨᱮ᱾
ᱦᱮᱸ ᱛᱟᱦᱚᱞᱮ ᱚᱱᱮ ᱡᱮ ᱵᱟᱹᱨᱩ ᱫᱟᱨᱮ ᱵᱮᱱ ᱞᱟᱹᱭ ᱠᱮᱫᱟ ᱚᱱᱟ ᱡᱟᱦᱟᱸ ᱡᱟᱝ ᱛᱮᱫ ᱚᱱᱟ ᱫᱚ ᱥᱩᱱᱩᱢ ᱵᱟᱲᱟ ᱠᱟᱫᱟᱵᱤᱱ ᱥᱮ ᱵᱟᱝ?
ᱥᱩᱱᱩᱢ ᱫᱚ ᱟᱹᱞᱤᱧ ᱫᱚ ᱵᱟᱹᱞᱤᱧ ᱥᱩᱱᱩᱢ ᱟᱠᱟᱫᱟ᱾ ᱛᱚᱵᱮ ᱥᱩᱱᱩᱢ ᱫᱚ ᱢᱟᱱᱮ ᱥᱩᱱᱩᱢ ᱵᱟᱲᱟ ᱟᱠᱟᱫ ᱜᱮᱭᱟ ᱠᱚ᱾
ᱦᱮᱸ ᱟᱸᱡᱚᱢ ᱟᱸᱡᱚᱢ ᱚᱱᱮᱧ ᱧᱮᱞ ᱵᱟᱲᱟ ᱠᱟᱫᱟ ᱟ ᱢᱟᱛᱠᱚᱢ ᱫᱟᱨᱮ ᱠᱚ ᱦᱮᱱᱟᱜ ᱟᱥᱮ ᱵᱟᱹᱱᱩᱜ? ᱟᱨ ᱦᱮᱸ ᱢᱟᱛᱠᱚᱢ ᱡᱟᱦᱟᱸ ᱠᱩᱩᱭᱴᱤ ᱡᱟᱦᱟᱸ ᱡᱚᱜ ᱫᱚ ᱚᱱᱟ ᱨᱮᱱᱟᱜ ᱛᱚᱠᱚ ᱚᱱᱟ ᱡᱟᱝ ᱨᱮᱭᱟᱜ ᱠᱚ ᱥᱩᱱᱩᱢ ᱜᱮᱭᱟ ᱚᱱᱟ ᱦᱚᱸ᱾
ᱦᱮᱸ ᱠᱩᱭᱰᱤ ᱦᱚᱸᱠᱚ ᱥᱩᱱᱩᱢ ᱛᱟᱦᱮᱱ ᱜᱮᱭᱟ᱾
ᱩᱸ ᱦᱩᱸ
ᱦᱩᱸ
ᱛᱟᱦᱞᱮ ᱟᱯᱮᱥᱮᱫ ᱫᱚ ᱵᱟᱦᱟ ᱥᱚᱨᱦᱟᱭ ᱠᱚ ᱚᱠᱟ ᱞᱮᱠᱟ ᱦᱩᱭᱩᱜ ᱜᱮᱭᱟ? ᱪᱮᱫ ᱪᱮᱫ ᱠᱚ ᱦᱩᱭᱩᱜ
ᱵᱟᱦᱟ ᱥᱚᱦᱨᱟᱭ ᱠᱚ ᱟᱞᱮᱥᱮᱡ ᱫᱚ ᱩᱸᱻ ᱵᱟᱦᱟ ᱥᱚᱦᱨᱟᱭ ᱡᱚᱛᱚ ᱜᱮ ᱦᱩᱭᱩᱜ-ᱟ᱾
ᱦᱮᱸ
ᱦᱮᱸ ᱛᱚ ᱵᱟᱦᱟ ᱥᱚᱦᱨᱟᱭ ᱨᱮ ᱠᱷᱩᱱᱴᱟᱹᱣ ᱦᱩᱭᱩᱜ-ᱟ᱾ ᱛᱟᱨᱯᱚᱨᱮ ᱵᱚᱸᱜᱟ ᱵᱩᱨᱩ ᱚᱱᱟ ᱯᱤᱴᱷᱟᱹ ᱠᱚ ᱡᱚᱛᱚ ᱜᱮ᱾ ᱦᱩᱭᱩᱜ ᱛᱟᱦᱮᱸᱱᱟ, ᱦᱩᱸ ᱟᱵᱚᱣᱟᱜ ᱛᱚ ᱢᱟᱨᱟᱝ ᱯᱚᱨᱚᱵᱽ ᱫᱚ
ᱦᱮᱸ ᱚᱱᱟ ᱪᱷᱟᱲᱟ ᱛᱚ ᱯᱚᱨᱚᱵᱽ ᱵᱟᱹᱱᱩᱜ ᱛᱟᱵᱚᱱᱟ ᱥᱮ᱾
ᱵᱟᱱᱩᱟ ᱵᱟᱱ
ᱛᱟᱦᱞᱮ ᱟᱵᱮᱱ ᱫᱚ ᱦᱤᱛᱳᱜ ᱫᱚ ᱪᱮᱫ ᱵᱮᱱ ᱠᱟᱹᱢᱤᱭᱟ?
ᱱᱤᱛᱳᱜ ᱫᱚ ᱚᱱᱟ ᱵᱷᱤᱛᱟᱹ ᱢᱟᱜ ᱞᱤᱧ ᱦᱮᱡ ᱠᱟᱱᱟ, ᱡᱤᱨᱟᱹᱜ ᱠᱟ ᱠᱟᱱᱟᱞᱤᱧ ᱫᱟᱠᱟ ᱠᱚᱞᱤᱧ ᱡᱚᱢ ᱵᱟᱲᱟ ᱠᱮᱫ ᱛᱮᱞᱤᱧ ᱫᱩᱲᱩᱵᱽ ᱞᱮᱱ
ᱥᱟᱱᱛᱟᱲ ᱦᱚᱲ ᱛᱚ ᱚᱱᱠᱟᱜᱮ ᱟᱨᱠᱤ ᱠᱟᱹᱢᱤ ᱠᱟᱛᱮᱜ ᱫᱤᱱ ᱠᱚ ᱪᱟᱞᱟᱣ ᱦᱩᱭᱩᱜ ᱛᱟᱦᱮᱱᱟ᱾ ᱦᱮᱸ
ᱟᱪᱟᱥ ᱫᱤᱱ ᱛᱚ ᱵᱟᱢ ᱠᱟᱢᱤ ᱞᱮᱠᱷᱟᱱ ᱪᱮᱜ ᱵᱤᱱ
ᱦᱮᱸ ᱦᱮᱸ ᱦᱮᱸ ᱵᱚᱪᱷᱚᱨ ᱫᱤᱱ ᱨᱮ ᱢᱤᱫ ᱫᱟ ᱪᱟᱥ ᱦᱩᱭᱩᱜ ᱛᱚ ᱚᱱᱟ ᱦᱚᱸ ᱡᱩᱫᱤ ᱵᱟᱵᱮᱱ ᱠᱟᱹᱢᱤᱭᱟ ᱛᱟᱦᱞᱮ ᱪᱤᱠᱟᱹ ᱛᱮᱵᱮᱱ ᱡᱚᱢᱟ᱾
ᱡᱩᱫᱤᱭᱳ ᱢᱟᱱᱮ ᱵᱟᱨ ᱫᱷᱟ ᱵᱟᱨ ᱫᱷᱟᱣ ᱞᱮ ᱪᱟᱥ ᱜᱮᱭᱟ ᱛᱟᱹᱣ ᱢᱟᱱᱮ ᱟᱨ ᱡᱟᱦᱟᱸ ᱫᱷᱚᱨᱚᱱ ᱦᱩᱲᱩ ᱚᱱᱟ ᱫᱚ ᱵᱷᱟᱜᱤ ᱴᱷᱤᱠ ᱛᱮ ᱛᱚ ᱵᱟᱭ ᱦᱩᱭᱩᱜ-ᱟ ᱥᱮ ᱟᱫᱚ ᱢᱟᱱᱮ ᱢᱮᱫᱽ ᱛᱟᱝ ᱢᱟᱱᱮ ᱢᱤᱫᱽ ᱫᱷᱟᱣ ᱪᱟᱥ ᱵᱚᱨᱥᱟ
ᱦᱮᱸ ᱚ ᱦᱮᱸ ᱟᱨ ᱧᱮᱞ ᱞᱩᱭᱩᱜ ᱠᱟᱱᱟ ᱯᱟᱹᱦᱤᱞ ᱥᱮᱨᱢᱟ ᱫᱚ ᱡᱮᱢᱚᱱ ᱟᱞᱮᱥᱮᱫ ᱫᱚ ᱮᱠᱫᱚᱢ ᱫᱟᱜᱽ ᱜᱮ ᱵᱟᱝ ᱪᱟᱥᱵᱟᱥ ᱠᱚᱦᱚᱸ ᱴᱷᱤᱠ ᱴᱷᱟᱠ ᱵᱟᱝ ᱦᱩᱭᱩᱜ-ᱟ, ᱠᱤᱱᱛᱩ ᱱᱤᱭᱟᱹ ᱥᱮᱨᱢᱟ ᱫᱚ ᱧᱮᱞ ᱦᱩᱭᱩᱜ ᱠᱟᱱᱟ ᱫᱟᱜᱽ ᱠᱚᱦᱚᱸ ᱵᱷᱟᱜᱮ ᱜᱮ ᱢᱚᱱᱮ ᱦᱩᱭᱩᱜ ᱠᱟᱱᱟ ᱡᱚᱛᱚᱱᱟᱜ ᱜᱮ ᱦᱟᱸᱜ ᱴᱷᱤᱠ ᱴᱷᱟᱠ ᱜᱮ ᱦᱩᱭᱩᱜ-ᱟ᱾
ᱦᱮᱸ ᱟᱞᱮ ᱱᱤᱭᱟᱹ ᱥᱮᱨᱢᱟ ᱫᱚ ᱟᱞᱮ ᱱᱚᱛᱮ ᱫᱚ ᱢᱟᱱᱮ ᱫᱟᱜᱽ ᱫᱚ ᱴᱷᱤᱠ ᱜᱮ ᱫᱟᱜᱽ ᱵᱟᱲᱟ ᱠᱮᱫᱮᱭᱟ ᱚᱱᱮ ᱟᱥᱟᱲ ᱵᱚᱸᱜᱟ ᱨᱮᱭᱟᱜ ᱯᱩᱭᱞᱳ ᱯᱩᱭᱞᱳ ᱥᱮᱫ ᱛᱟᱯᱚᱨᱮ ᱮᱛᱟᱝ ᱱᱤᱛᱳᱜ ᱫᱚ ᱟᱫᱚ ᱮᱢᱚᱱᱮ ᱵᱚᱱᱫᱚ ᱠᱟᱫᱟ ᱢᱟᱱᱮ ᱜᱷᱩᱴᱩ ᱠᱷᱮᱛ ᱠᱚᱫᱚ ᱡᱚᱛᱚ ᱨᱚᱦᱚᱲ ᱪᱟᱵᱟᱜ ᱠᱟᱱᱟ ᱨᱚᱦᱚᱭ ᱵᱟᱭ-
ᱩᱸ
ᱢᱟᱱᱮ ᱡᱩᱫᱤᱭᱳ ᱫᱟᱜᱽ ᱮ ᱟᱭ ᱚᱱᱟ ᱫᱚ ᱞᱟᱠᱛᱤ ᱨᱮᱫᱚ ᱵᱟᱝ ᱞᱟᱜᱟᱜ
ᱦᱩᱸ ᱦᱩᱸ ᱦᱩᱸ᱾
ᱟᱨ ᱜᱷᱩᱴᱩ ᱠᱷᱮᱛ ᱠᱚᱫᱚ ᱢᱟᱱᱮ ᱠᱚᱢ ᱫᱟᱜᱽ ᱛᱮᱫᱚ ᱵᱟᱝ ᱟᱱᱴᱟᱜᱼᱟ ᱥᱮ᱾ ᱡᱟᱹᱥᱛᱤ ᱧᱚᱜ ᱫᱟᱜᱽ ᱫᱚᱨᱠᱟᱨᱚᱜ ᱠᱟᱱᱟ
ᱦᱮᱸ,
ᱛᱟᱦᱚᱞᱮ ᱱᱚᱣᱟ ᱴᱟᱭᱤᱢ ᱫᱚ ᱟᱯᱮᱥᱮᱫ ᱫᱚ ᱵᱟᱯᱞᱟ ᱠᱚᱫᱚ ᱵᱟᱝ ᱦᱩᱭᱩᱜ ᱛᱟᱦᱮᱱ ᱜᱮᱭᱟ?
ᱪᱮᱫᱽ
ᱚᱱᱟ ᱵᱟᱯᱞᱟ ᱠᱚ ᱡᱟᱦᱟᱸ ᱫᱚ᱾
ᱵᱟᱯᱞᱟ ᱠᱚ ᱦᱩᱭ ᱵᱟᱲᱟᱭᱮᱱ ᱜᱮᱭᱟ᱾ ᱱᱤᱛᱚᱜ ᱫᱚ ᱟᱫᱚ ᱱᱤᱛᱚᱜ ᱫᱚ ᱵᱚᱱᱫᱚ ᱦᱟᱛᱟᱲ ᱠᱟᱱᱟ ᱠᱟᱹᱢᱤ ᱫᱤᱱ ᱛᱚ ᱟᱥᱟᱲ ᱵᱚᱸᱜᱟ ᱦᱚᱸ ᱪᱟᱵᱟᱭᱱᱟ᱾
ᱦᱮᱸ,
ᱛᱟᱦᱚᱞᱮ ᱟᱯᱮ ᱥᱮᱫ ᱫᱚ ᱚᱱᱠᱟ ᱵᱟᱯᱞᱟ ᱠᱚ ᱦᱩᱭᱩᱜ ᱜᱮᱭᱟ᱾
ᱴᱩᱠ ᱴᱟᱠ ᱦᱩᱭᱩᱜ ᱛᱟᱦᱮᱱ ᱜᱮᱭᱟ ᱵᱟᱹᱠ ᱟᱥᱟᱲ ᱥᱚᱨᱟᱵᱚᱱ ᱫᱷᱟᱹᱵᱤᱡ ᱦᱩᱭᱩᱜ ᱛᱟᱦᱮᱱ ᱜᱮᱭᱟ ᱢᱟᱱᱮ ᱱᱮᱛᱟᱨ ᱫᱚ᱾ ᱦᱮᱸ ᱟᱨ ᱯᱚᱨᱮ ᱵᱟᱠᱷᱟᱡ ᱫᱚ ᱵᱟᱯᱞᱟ ᱨᱮᱱᱟᱜ ᱫᱤᱱ ᱛᱚ ᱚᱱᱟ ᱯᱷᱟᱹᱜᱩᱱ,
ᱦᱮᱸ ᱟᱥᱟᱲ ᱵᱚᱸᱜᱟ ᱦᱚᱸᱠᱚ ᱵᱟᱯᱞᱟᱜ ᱜᱮᱭᱟ ᱵᱟᱝ ᱫᱚ ᱵᱟᱝ᱾
ᱦᱮᱸ ᱵᱟᱯᱞᱟᱜ ᱛᱟᱦᱮᱱ ᱜᱮᱭᱟ ᱠᱚ᱾ ᱦᱮᱸ,
ᱦᱮᱸ ᱛᱚᱵᱮ ᱛᱤᱨᱮᱵᱮᱱ ᱥᱮᱫᱟ ᱚᱱᱟ ᱠᱟᱢᱤ ᱟᱵᱮᱱᱟᱜ᱾
ᱟᱹᱞᱤᱧ ᱥᱮᱛᱟᱜ ᱥᱮ ᱢᱟᱡᱟᱱ ᱥᱮᱫᱽ ᱪᱟᱵᱟᱜᱼᱟ ᱱᱤᱛᱚᱜ ᱫᱚ᱾
ᱚ ᱛᱟᱦᱚᱞᱮᱥ ᱢᱟᱱᱮ ᱢᱤᱫ ᱫᱷᱟᱣ ᱡᱚ ᱡᱚᱢ ᱠᱟᱛ ᱠᱟᱛᱮ ᱵᱮᱱ ᱪᱟᱞᱟᱣ ᱠᱟᱱᱟ ᱦᱮᱸ ᱵᱟᱝ᱾
ᱥᱮᱛᱟᱜ ᱨᱮ ᱡᱚᱢ ᱠᱟᱛᱮᱫ ᱞᱤᱧ ᱦᱮᱡ ᱟᱠᱟᱱᱟ ᱛᱟᱯᱚᱨᱮ ᱱᱤᱛᱚᱜ ᱞᱤᱧ ᱡᱚᱢ ᱠᱮᱫᱟ᱾ ᱥᱮᱹᱭ ᱚᱱᱠᱟ ᱛᱤᱱᱴᱟ ᱪᱟᱨᱴᱟ ᱛᱮᱞᱤᱧ ᱪᱟᱞᱟᱜᱼᱟ ᱚᱲᱟᱜ ᱫᱚ᱾
ᱚᱸ ᱦᱩᱸ ᱦᱩᱸ ᱦᱩᱸ, ᱛᱟᱨᱯᱚᱨᱮ ᱵᱚᱞ ᱠᱚᱦᱚᱸ ᱵᱮᱱ ᱠᱷᱮᱞ ᱵᱟᱲᱟᱜ ᱜᱮᱭᱟ᱾
ᱦᱮᱸ ᱠᱷᱮᱞ ᱵᱟᱲᱟᱭ ᱜᱮᱭᱟᱞᱤᱧ ᱛᱚ ᱟᱫᱚ ᱚᱱᱟ ᱛᱟᱨᱟᱥᱤᱧ ᱜᱷᱟᱹᱲᱤᱡ ᱰᱟᱹᱦᱤ ᱥᱮᱜ ᱞᱤᱧ ᱥᱮᱱᱚᱜ ᱟᱱᱟᱜ ᱠᱷᱟᱱ᱾
ᱦᱮᱸ ᱦᱮᱸ ᱦᱮᱸ,
ᱛᱤᱱᱴᱟ ᱥᱮᱫ ᱞᱤᱧ ᱪᱷᱩᱴᱤᱜ-ᱟ ᱡᱚᱢ ᱵᱟᱲᱟᱭ ᱛᱮᱞᱤᱧ ᱠᱟᱹᱴᱤᱡ ᱞᱤᱧ ᱡᱤᱨᱟᱹ ᱵᱟᱲᱟᱭ ᱛᱮ ᱜᱚᱰᱟ ᱥᱮᱫ ᱞᱤᱧ ᱪᱟᱞᱟᱜ-ᱟ ᱛᱩᱯᱩ ᱵᱟᱲᱟ ᱠᱟᱛᱮᱫ᱾ ᱛᱟᱦᱞᱮ ᱟᱯᱮ ᱥᱮᱫ ᱫᱚ ᱱᱤᱛᱚᱜ ᱫᱚ ᱪᱮᱫ ᱦᱚᱲᱳ ᱠᱚᱯᱮ ᱨᱚᱦᱚᱭ ᱜᱮᱛᱮ?
ᱦᱩᱲᱩ ᱫᱚ ᱱᱚᱣᱟ ᱱᱮᱛᱟᱨ ᱛᱚ ᱢᱟᱱᱮ ᱚᱱᱟ ᱠᱤᱨᱤᱧ ᱦᱩᱲᱩ ᱠᱚᱜᱮ ᱟᱨ᱾
ᱦᱮᱸ,
ᱦᱮᱸ ᱢᱟᱱᱮ ᱯᱟᱦᱤᱞ ᱛᱮᱱᱟᱜ ᱪᱟᱨᱟ ᱠᱚᱫᱚ ᱴᱩᱠ ᱴᱟᱠ ᱨᱚᱦᱚᱭ ᱦᱩᱭᱩᱜ ᱛᱟᱦᱮᱱᱟ ᱚᱱᱠᱟ ᱫᱚ ᱵᱟᱝ ᱨᱚᱦᱚᱭ ᱦᱩᱭᱩᱜ ᱛᱟᱦᱮᱱᱟ ᱯᱟᱹᱦᱤᱞ ᱛᱮ ᱡᱟᱦᱟᱸ ᱟᱵᱚᱣᱟᱜ ᱡᱟᱦᱟᱸ ᱫᱮᱥᱤ ᱡᱟᱦᱟᱸ ᱛᱚᱛ
ᱚᱱᱟ ᱠᱚᱫᱚ ᱢᱮᱱᱟᱜ ᱟᱠᱟᱫ ᱜᱮᱭᱟ ᱛᱚ ᱚᱱᱟ ᱠᱚ ᱴᱷᱤᱠ ᱴᱷᱟᱠ ᱵᱟᱥ᱾ ᱵᱟᱝ ᱦᱩᱭᱩᱜ ᱛᱟᱦᱮᱱᱟ ᱟᱫᱚ ᱚᱱᱟᱛᱮ ᱱᱮᱛᱟᱨ ᱫᱚ ᱱᱚᱣᱟ ᱠᱚᱜᱮ ᱞᱟᱜᱟᱣ ᱦᱩᱭᱩᱜ ᱛᱟᱦᱮᱫ᱾
ᱚᱸ ᱟᱞᱮᱦᱚ ᱱᱤᱛᱚᱜ ᱫᱚ ᱚᱲᱟᱜ ᱠᱚᱨᱮᱱᱟᱜ ᱤᱛᱟᱹ ᱫᱚ ᱵᱟᱝ ᱠᱤᱨᱤᱧ ᱤᱛᱟᱹ ᱜᱮ᱾
ᱦᱮᱸ ᱦᱮᱸ ᱠᱤᱨᱤᱧ ᱤᱛᱟᱹ ᱜᱮ᱾
ᱠᱤᱨᱤᱧ ᱤᱛᱟᱹ ᱠᱷᱟᱱ ᱫᱚ ᱠᱟᱹᱴᱤᱡ ᱥᱚᱞᱮᱴ ᱧᱚᱜ ᱦᱩᱭᱩᱜ-ᱟ ᱚᱱᱟ ᱫᱚ ᱩᱱᱟᱹᱜ ᱡᱚᱛᱚᱱ ᱦᱚᱸ ᱚᱱᱮ ᱟᱨ ᱡᱟᱦᱟᱸ ᱚᱲᱟᱜ ᱨᱮᱭᱟᱜ ᱚᱱᱟ ᱫᱚ ᱢᱟᱱᱮ, ᱡᱷᱚᱛᱚ ᱦᱚᱲ ᱫᱚ ᱢᱟᱱᱮ ᱥᱚᱢᱟᱱ ᱛᱚ ᱵᱟᱝ ᱦᱩᱭᱩᱜ-ᱟ ᱥᱮ ᱥᱮ᱾
ᱦᱮᱸ ᱧᱮᱞ ᱦᱩᱭᱩᱜ ᱠᱟᱱᱟ ᱧᱮᱞ ᱢᱮ ᱡᱟᱦᱟᱸ ᱥᱮᱴᱟᱜ ᱵᱷᱟᱜᱤ ᱦᱩᱭᱩᱜ-ᱟ ᱚᱱᱟᱜᱮ ᱵᱮᱥᱤ ᱵᱮᱱ ᱪᱟᱥᱟ᱾
ᱦᱮᱸ ᱡᱟᱦᱟᱸ ᱦᱩᱲᱩ ᱢᱟᱱᱮ, ᱵᱷᱟᱜᱤ ᱦᱩᱭᱩᱜ-ᱟ ᱚᱱᱟ ᱜᱮᱛᱚ ᱟᱵᱤᱱᱟᱜ ᱦᱚᱸ ᱛᱚ ᱚᱱᱮ ᱚᱱᱟ ᱜᱮᱵᱤᱱ ᱪᱟᱹᱭᱟ ᱥᱮ ᱡᱟᱦᱟᱸ ᱦᱩᱲᱩ ᱵᱷᱟ -ᱜᱮ ᱦᱩᱭᱩᱜ-ᱟ ᱚᱱᱟ ᱜᱮ ᱵᱤᱱ ᱨᱚᱦᱚᱭᱟ᱾
ᱦᱚᱸ ᱮᱠᱫᱚᱢ᱾ ᱦᱩᱸ ᱦᱩᱸ ᱦᱩᱸ᱾ ᱦᱩᱸ ᱦᱩᱸ᱾ ᱚᱻ᱾ ᱛᱟᱦᱚᱞᱮ ᱵᱚᱞ ᱠᱚᱫᱚ ᱢᱟᱱᱮ ᱪᱮᱞᱠᱟ ᱵᱷᱟᱜᱤ ᱜᱮᱵᱮᱱ ᱠᱷᱮᱞᱳᱜ ᱛᱟᱦᱮᱸᱱᱟ? ᱞᱟᱹᱴᱩ ᱞᱟᱹᱴᱩ ᱢᱮᱪ ᱠᱚᱨᱮ ᱵᱮᱱ ᱠᱷᱮᱞ ᱛᱟᱦᱮᱸᱱ ᱜᱮᱭᱟ? ᱟᱹᱞᱤᱧ ᱦᱚᱸᱞᱤᱧ ᱠᱷᱮᱞ ᱜᱮᱭᱟ ᱟᱹᱞᱤᱧ ᱫᱚ ᱴᱩᱠ ᱴᱟᱠ ᱟᱨ ᱠᱤ ᱢᱟᱱᱮ ᱮᱢᱱᱤ ᱥᱚᱨᱤᱨ ᱪᱚᱨᱪᱟ ᱞᱤᱧ ᱠᱷᱮᱞ ᱛᱟᱦᱮᱸᱱᱟ ᱱᱚᱝᱠᱟ ᱫᱚ ᱵᱟᱞᱤᱧ ᱠᱷᱮᱞ᱾
ᱦᱩᱸ᱾ ᱚᱝᱠᱟᱱᱟᱜ ᱞᱟᱹᱴᱩ ᱠᱷᱮᱞ ᱫᱚ ᱵᱟᱹᱞᱤᱧ, ᱚᱝᱠᱟᱱ ᱞᱟᱹᱴᱷᱩ ᱠᱷᱮᱞ ᱫᱚ ᱵᱟᱹᱞᱤᱧ ᱥᱟᱵ ᱵᱟᱲᱟ ᱟᱠᱟᱫᱟ ᱟᱨᱠᱤ ᱚᱱᱮ ᱡᱟᱦᱟᱸ ᱢᱟᱱᱮ ᱴᱟᱠᱟ ᱫᱤᱭᱮ ᱫᱚ᱾ ᱡᱟᱦᱟᱸᱱᱟᱜ ᱵᱚᱭᱞᱟᱨ ᱠᱚ, ᱥᱤᱢ ᱢᱟᱱᱮ ᱵᱚᱭᱞᱟᱨ ᱟᱨ ᱡᱟᱦᱟᱸ ᱥᱩᱠᱨᱤ, ᱢᱮᱨᱚᱢ ᱚᱱᱟ ᱠᱚᱜᱮ᱾
ᱦᱮᱸ ᱦᱮᱸ ᱦᱮᱸ᱾ ᱦᱮᱸ᱾ ᱟᱹᱞᱤᱧ ᱦᱚᱸ ᱢᱤᱫ ᱴᱟᱭᱤᱢ ᱞᱤᱧ ᱠᱷᱮᱞ ᱠᱟᱱ ᱛᱟᱦᱮᱸᱱᱟ ᱱᱤᱛᱚᱜ ᱫᱚ ᱟᱨ ᱱᱤᱛᱚᱜ ᱫᱚ ᱵᱟᱹᱜᱤ ᱠᱟᱫᱟᱞᱤᱧ ᱢᱟᱱᱮ ᱴᱩᱠ ᱴᱟ ᱦᱤᱛᱚᱜ ᱫᱚᱞᱤᱧ ᱠᱷᱮᱞᱳᱜ ᱛᱟᱦᱮᱸᱱᱟ ᱚᱝᱠᱟ ᱫᱚ ᱵᱟᱝ᱾ ᱵᱟᱠᱷᱟᱡ ᱫᱚ ᱢᱤᱫ ᱥᱚᱢᱚᱭ ᱫᱚ ᱵᱷᱟᱞᱮ ᱞᱤᱧ ᱠᱷᱮᱞᱳᱜ ᱠᱟᱱ ᱛᱟᱦᱮᱸᱱᱟ᱾
ᱦᱚᱲᱢᱚ ᱪᱚᱨᱪᱟ ᱞᱮᱠᱟ᱾ ᱱᱤᱛᱚᱜ ᱫᱚ ᱢᱟᱱᱮ ᱚᱱᱟ ᱰᱟᱦᱤ ᱠᱚ ᱥᱤᱜ ᱴᱷᱤᱠ ᱢᱚᱛᱚ ᱵᱟᱝ ᱪᱟᱥ ᱠᱟᱢᱤ ᱵᱷᱤᱲ ᱨᱮ᱾
ᱦᱩᱸ᱾
ᱟᱨ ᱠᱟᱢᱤ ᱞᱟᱸᱜᱟ ᱥᱮ ᱚᱱᱟ ᱪᱟᱞᱟᱜ ᱦᱚᱸ ᱟᱹᱰᱤ ᱠᱚᱥᱴᱚ ᱧᱚᱜ ᱜᱮ ᱵᱩᱡᱷᱟᱹᱜ-ᱟ᱾
ᱦᱮᱸ ᱛᱟᱹᱣ ᱨᱮᱦᱚᱸ ᱠᱟᱹᱢᱤ ᱠᱟᱛᱮᱜ ᱨᱮᱦᱚᱸ ᱡᱩᱫᱤ ᱵᱮᱱ ᱪᱟᱞᱟᱣ ᱰᱟᱹᱦᱤ ᱥᱮᱫ ᱛᱟᱦᱚᱞᱮ ᱠᱷᱟᱱ ᱫᱚ ᱟᱹᱰᱤ ᱜᱟᱱ ᱠᱚᱲᱟ ᱠᱚᱠᱚ ᱛᱟᱦᱮᱸᱱᱟ ᱢᱟᱱᱮ ᱜᱚᱞᱯᱚ ᱵᱟᱲᱟ ᱠᱷᱮᱞ ᱡᱟᱦᱟᱸ ᱞᱮᱠᱟ ᱜᱮ ᱦᱩᱭᱩᱜ ᱢᱟᱥᱮ ᱦᱮᱸ ᱚᱱᱟᱜᱮ ᱵᱷᱟᱞᱤ ᱵᱩᱡᱟᱹᱜ ᱛᱟᱦᱮᱸᱱᱟ ᱢᱟᱱᱮ ᱢᱤᱫ ᱜᱚ ᱴᱟ ᱫᱤᱱ ᱨᱮ ᱢᱤᱫ ᱫᱷᱟᱣ ᱦᱚᱞᱮᱳ ᱚᱱᱟ ᱟᱹᱭᱩᱵ ᱥᱮᱱ ᱧᱟᱢ ᱞᱮᱠᱷᱟᱱ ᱵᱷᱟᱹᱞᱤ ᱜᱮ ᱵᱩᱡᱩᱜ ᱛᱟᱦᱮᱸᱱ᱾ ᱦᱩᱸ᱾
ᱠᱟᱹᱴᱤᱡ ᱦᱚᱲᱢᱚ ᱠᱚᱦᱚᱸ ᱢᱟᱱᱮ ᱜᱤᱫᱽᱨᱟᱹ ᱠᱚᱠᱚ ᱠᱷᱮᱞᱟ ᱠᱟᱹᱴᱤᱡ ᱵᱚᱞ ᱠᱚ ᱢᱟᱱᱮ ᱥᱚᱴ ᱰᱟᱲᱟᱭᱟ ᱠᱟᱹᱴᱤᱡ ᱡᱩᱫ ᱧᱚᱜ ᱵᱤᱱ ᱵᱩᱡᱷᱟ ᱟᱵᱤᱱ ᱦᱚᱸ᱾
ᱦᱩᱸ ᱦᱩᱸ ᱦᱩᱸ᱾ ᱦᱮᱸ᱾ ᱛᱚᱵᱮ ᱟᱵᱮᱱᱟᱜ ᱫᱚ ᱢᱟᱱᱮ, ᱟᱵᱮᱱ ᱫᱚᱵᱮᱱ ᱵᱟᱯᱞᱟ ᱟᱠᱟᱱᱟ ᱥᱮ ᱵᱟᱝ?
ᱟᱞᱤᱧ ᱫᱚ ᱟᱹᱣᱨᱤᱞᱤᱧ ᱵᱟᱯᱞᱟᱜ-ᱟ᱾
ᱚᱜ
ᱟᱵᱤᱱ ᱵᱤᱱ ᱵᱟᱯᱞᱟᱣ ᱠᱟᱱᱟ ᱥᱮ ᱵᱟᱝ?
ᱵᱟ ᱵᱟ ᱟᱞᱤᱧ ᱟᱹᱣᱨᱤ ᱞᱤᱧ ᱵᱟᱯᱞᱟᱜ-ᱟ ᱛᱚ᱾
ᱚ, ᱛᱟᱦᱚᱞᱮ ᱛᱤᱱᱟᱹᱜ ᱯᱟᱲᱦᱟᱜ ᱠᱚᱫᱚ ᱵᱮᱱ ᱢᱩᱪᱟᱹᱫ ᱟᱠᱟᱫᱟ ᱥᱮ ᱯᱟᱲᱦᱟᱜ ᱠᱟᱱ ᱜᱮᱭᱟ ᱵᱤᱱ?
ᱯᱟᱲᱟᱣ ᱠᱚᱫᱚ ᱢᱩᱪᱟᱹᱫ ᱦᱩᱭ ᱠᱟᱱᱟ ᱾ ᱱᱤᱛᱚᱜ ᱫᱚ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱾ ᱦᱩᱸ!
ᱱᱚᱝᱠᱟᱱ ᱠᱟᱹᱢᱤ ᱠᱚᱫᱚ ᱵᱟᱹᱱᱩᱜᱼᱟ ᱛᱚ ᱱᱤᱛᱳᱜ ᱫᱚ ᱚᱲᱟᱜ ᱠᱚᱨᱮᱱᱟᱜ ᱜᱮ ᱠᱟᱹᱢᱤ ᱵᱟᱲᱟᱭ ᱦᱩᱭᱩᱜᱼᱟ᱾
ᱦᱮᱸ ᱦᱮᱸ, ᱦᱮᱸ ᱱᱚᱜᱼᱚᱱᱟ ᱠᱤᱪᱷᱩ ᱫᱤᱱ ᱜᱮ ᱛᱚ ᱠᱟᱹᱢᱤ ᱟᱵᱮᱱᱟᱜ ᱢᱟᱱᱮ ᱢᱚᱴᱟᱢᱩᱴᱤ ᱥᱟᱵ ᱠᱟᱜ ᱵᱮᱱ ᱪᱷᱚ ᱢᱟᱥ᱾ ᱪᱷᱚ ᱢᱟᱥ ᱵᱮᱱ ᱠᱟᱹᱢᱤᱭᱟ ᱵᱚᱥᱚᱨ ᱫᱤᱱ ᱵᱮᱱ ᱡᱚᱢᱟ ᱦᱮᱸ ᱥᱮ᱾ ᱪᱷᱚ ᱢᱟᱥ ᱫᱚ ᱠᱟᱹᱢᱤ ᱜᱮ ᱦᱩᱭᱩᱜᱼᱟ᱾